ᱦᱮᱞᱳ
ᱦᱮᱞᱳ
ᱦᱟᱸ ᱟᱸᱡᱚᱢᱚᱜ ᱠᱟᱱᱟ ᱪᱮᱫ ᱠᱚᱢ ᱪᱤᱠᱟᱹᱭᱮᱫᱼᱟ?
ᱦᱩᱸ ᱛᱮ ᱱᱚᱜᱼᱚᱭ ᱯᱟᱲᱦᱟᱣ ᱦᱩᱭᱩᱜ ᱠᱟᱱ ᱛᱟᱦᱮᱸᱫ ᱮᱸ
ᱚ ᱡᱚᱢ ᱠᱮᱫᱼᱟ ᱯᱮ?
ᱟᱹᱣᱨᱤᱜ ᱜᱮᱭᱟ᱾
ᱛᱤᱱᱟᱜ ᱡᱷᱟ.
ᱪᱚᱸᱫᱟ ᱟᱜ ᱪᱚᱸᱫᱟ ᱵᱟᱥᱟᱝ ᱪᱟᱞᱟᱜ ᱠᱟᱱᱟ ᱦᱟᱸᱜ ᱟᱨ ᱠᱟᱹᱴᱤᱡ ᱯᱚᱨᱮ᱾ ᱫᱚᱥᱴᱟ ᱯᱚᱨᱮ ᱟᱨᱠᱤ ᱡᱚᱢ ᱦᱩᱭᱩᱜᱼᱟ᱾
ᱚᱸ
ᱫᱤᱭᱮ ᱟᱯᱮ ᱫᱚ?
ᱦᱚᱸᱜᱼᱚᱭ ᱤᱧᱦᱚᱸ ᱚᱞᱚᱜ ᱜᱮᱧ ᱫᱩᱲᱩᱵ ᱞᱮᱱ ᱛᱟᱦᱮᱱ ᱩᱭᱦᱟᱹᱨ ᱧᱟᱢ
ᱚᱸ
ᱩᱭᱦᱟᱹᱨ ᱧᱟᱢ ᱠᱮᱫ ᱠᱷᱟᱱ ᱫᱚᱧ ᱯᱷᱳᱱ ᱠᱮᱫᱼᱟ᱾
ᱚ
ᱟᱹᱛᱩ ᱫᱤᱥᱚᱢ ᱠᱚᱨᱮᱱᱟᱜ ᱠᱷᱚᱵᱚᱨ ᱠᱚ?
ᱠᱷᱚᱵᱚᱨ ᱠᱚ
ᱦᱩᱸ ᱪᱮᱫ ᱞᱮᱠᱟ ᱱᱟᱯᱟᱭ ᱵᱟᱲᱟ ᱜᱮᱛᱚ? ᱦᱩᱸ ᱤᱧ ᱞᱟ. ᱭ ᱫᱟ ᱱᱟᱯᱟᱭ ᱵᱟᱲᱟ ᱜᱮᱛᱚ?
ᱱᱟᱯᱟᱭ ᱜᱮ᱾
ᱦᱩᱸ
ᱟᱯᱮ ᱥᱮᱫ ᱫᱚ?
ᱦᱩᱸ ᱱᱟᱯᱟᱭ ᱜᱮ᱾
ᱚ
ᱫᱟᱜ ᱡᱟᱹᱯᱩᱫ ᱠᱚ ᱪᱮᱫ ᱞᱮᱠᱟ ᱦᱮᱸ?
ᱫᱤᱱ ᱠᱟᱞ ᱠᱚ ᱪᱮᱫ ᱞᱮᱠᱟ ᱪᱟᱞᱟᱜ ᱠᱟᱱᱟ?
ᱦᱮᱸ ᱢᱳᱴᱟᱢᱩᱴᱤ ᱵᱷᱟᱜᱤ ᱜᱮ ᱪᱟᱞᱟᱜ ᱠᱟᱱᱟ᱾
ᱚ ᱱᱚᱛᱮ ᱦᱚᱸ ᱫᱟᱜ ᱡᱟᱹᱯᱩᱫ ᱫᱚ ᱟᱹᱰᱤ ᱡᱳᱨ ᱪᱟᱹᱞᱩᱜ ᱠᱟᱱᱟ᱾
ᱚᱸ
ᱛᱮᱦᱮᱧ ᱛᱮᱫ ᱜᱮ ᱯᱷᱟᱸᱠᱟ ᱠᱟᱜᱼᱟᱭ᱾
ᱚ ᱱᱚᱱᱛᱮ ᱦᱚᱸ ᱛᱮᱦᱤᱧ ᱮᱸ ᱯᱷᱟᱠᱟ ᱟᱠᱟᱜᱼᱟᱭ ᱦᱟᱸᱜ᱾
ᱦᱩᱸ
ᱟᱞᱮ ᱫᱚ ᱦᱚᱞᱟ ᱢᱟᱦᱟᱱᱫᱮᱨ ᱨᱮᱜᱮ ᱞᱮ ᱪᱟᱞᱟᱣ ᱜᱚᱫ ᱞᱮᱱᱟ ᱵᱩ ᱵᱩᱨᱩ ᱯᱟᱛᱟ᱾ ᱵᱩᱨᱩ ᱯᱟᱛᱟ᱾
ᱚᱸ ᱧᱮᱞᱮᱫ ᱛᱟᱯᱮ ᱛᱟᱦᱮᱸᱫ ᱜᱤᱧ ᱥᱴᱮᱴᱟᱥ ᱠᱚ᱾
ᱦᱚᱸ ᱫᱚᱢᱠᱟ ᱞᱮ ᱨᱟᱹᱥᱠᱟ. ᱟᱱᱟ᱾
ᱠᱟᱞᱚᱢ ᱪᱟᱞᱟᱜ ᱦᱩᱭᱩᱜᱼᱟ᱾
ᱦᱩᱸ ᱟᱹᱰᱤ ᱫᱤᱱᱟᱜ ᱠᱩᱠᱢᱩᱴᱟᱜ ᱯᱩᱨᱟᱹᱣ ᱜᱚᱫ ᱮᱱ ᱛᱟᱞᱮᱭᱟ ᱵᱟᱨᱮ ᱡᱮ ᱥᱮᱱ ᱦᱩᱭᱩᱜ ᱜᱮᱭᱟ ᱚᱸᱰᱮ ᱵᱩᱨᱩ ᱯᱟᱛᱟ ᱧᱮᱞ ᱪᱮᱫ ᱞᱮᱠᱟ ᱦᱩᱭᱩᱜᱼᱟ ᱪᱮᱫᱠᱟ ᱵᱟᱝᱼᱟ
ᱚ ᱢᱮᱞᱟ ᱠᱚᱫᱚ ᱚᱠᱟ ᱞᱮᱠᱟ ᱢᱟᱨᱟᱝ ᱜᱮ ᱦᱩᱭ ᱞᱮᱱᱟ?
ᱦᱮᱸ ᱟᱹᱰᱤ ᱢᱟᱨᱟᱝ ᱢᱮᱞᱟ ᱠᱚᱫᱚ᱾
ᱚ
ᱵᱩᱨᱩ ᱫᱮᱡ ᱵᱩᱨᱩ ᱫᱮᱡ ᱛᱮᱜᱮ ᱛᱚ ᱢᱤᱫ ᱜᱷᱚᱱᱴᱟ ᱴᱟᱭᱮᱢ ᱞᱟᱜᱟᱣ ᱠᱟᱱ ᱛᱟᱞᱮᱭᱟ ᱟᱨ ᱫᱟᱜ ᱞᱮᱜᱟᱭ ᱥᱮ ᱞᱟᱦᱟᱨᱮ
ᱚ ᱛᱤ ᱛᱤᱱᱟᱹᱜ ᱩᱥᱩᱞ ᱵᱩᱨᱩ ᱠᱟᱱᱟ
ᱦᱮᱸ ᱟᱰᱤ ᱩᱥᱩᱞ ᱜᱮᱭᱟ ᱚᱨᱫᱷᱮᱠ ᱫᱷᱟᱹᱨᱤ ᱠᱚ ᱥᱤᱬᱤᱸᱥ ᱠᱟᱜᱼᱟ ᱠᱚ ᱟᱨ ᱵᱟᱠᱩ ᱯᱩᱨᱟᱹᱣ ᱠᱟᱜᱼᱟ ᱥᱤᱬᱤ ᱴᱟᱜ
ᱚ ᱞᱟᱦᱟ ᱵᱟᱠᱚ ᱥᱤᱬᱤ-ᱟ ᱥᱮ
ᱩᱸᱦᱩᱸᱜ ᱩᱦᱩᱸᱜ
ᱱᱤᱭᱟᱹ ᱫᱷᱟᱣ ᱜᱮ ᱠᱚ ᱥᱤᱬᱤ ᱠᱟᱜᱼᱟ
ᱦᱳᱭ ᱦᱳᱭ
ᱠᱟᱞᱚᱢ ᱪᱟᱞᱟᱣ ᱦᱩᱭᱩᱜᱼᱟ ᱚᱱᱛᱮ ᱫᱚ ᱛᱟᱦᱚᱞᱮ
ᱦᱩᱸ ᱚᱸᱰᱮ ᱛᱟᱦᱚᱞᱮ ᱵᱮᱲᱟᱵᱲᱤ ᱨᱮ ᱦᱮᱡ ᱦᱩᱭᱩᱜ - ᱟ ᱟᱨᱠᱤ ᱛᱟᱦᱚᱞᱮ ᱠᱷᱟᱱ ᱠᱷᱟᱱ ᱵᱟ-ᱵᱟᱨᱭᱟ ᱧᱮᱞ ᱜᱟᱱᱚᱜᱼᱟ
ᱚ
ᱠᱟᱱᱟᱭ ᱥᱚᱨ ᱟᱨ ᱢᱤᱫᱴᱤᱡ ᱫᱚ ᱦᱩᱭᱩᱜ ᱠᱟᱱᱟ ᱪᱮᱫ ᱠᱚ ᱞᱟᱹᱭᱟ ᱵᱟᱲᱟᱜᱷᱟᱴ
ᱵᱟᱨ ᱴᱷᱮᱱ ᱜᱮᱯᱮ ᱪᱟᱞᱟᱣ ᱞᱮᱱᱟ
ᱵᱟᱝ-ᱟ ᱢᱤᱫᱴᱷᱮ ᱜᱮ
ᱚᱠᱟ ᱨᱮ ᱯᱮ ᱪᱟᱞᱟ ᱠᱟᱱᱟᱭᱥᱚᱨ ᱯᱮ ᱪᱟᱞᱟᱣᱼᱞᱮᱱᱟ
ᱠᱟᱱᱟᱭ ᱥᱚᱨᱚᱨᱮ
ᱟᱯᱮ ᱚᱲᱟᱜ ᱠᱷᱚᱱ ᱛᱤᱱᱟᱹᱜ ᱥᱟᱺᱜᱤᱧ-ᱟ
ᱥᱟᱺᱜᱤᱧ ᱜᱮᱭᱟ ᱛᱱᱟᱹ ᱥᱟᱴᱷ ᱠᱤᱞᱳᱢᱤᱴᱟᱨ ᱜᱟᱱ
ᱚ
ᱵᱟᱭᱤᱠ ᱛᱮᱜᱮᱞᱮ ᱪᱟᱞᱟᱣ ᱞᱮᱱᱟ ᱵᱟᱨᱭᱟ ᱵᱟᱭᱤᱠ ᱛᱮ
ᱠᱟᱞᱟᱪᱟᱸᱫ ᱫᱚ ᱵᱟᱭᱤᱠ ᱤᱫᱤ ᱠᱟᱫ ᱛᱟᱭᱟᱭ
ᱦᱮᱸᱳ ᱦᱮᱸ ᱱᱚᱸᱰᱮ ᱱᱟᱱᱤᱡ ᱚᱲᱟᱜ ᱢᱟᱹᱞᱤᱠᱤᱡ ᱜᱤᱫᱽᱨᱟᱹᱟᱜ ᱜᱟᱹᱰᱤ
ᱢᱟᱹᱞᱤᱠ ᱢᱮᱥ ᱢᱟᱹᱞᱤᱠ
ᱦᱳᱭ ᱦᱳᱭ
ᱚ
ᱮᱷ-ᱮᱳ ᱩᱱᱤ ᱢᱟᱹᱱᱤᱠ ᱜᱤᱫᱽᱨᱟᱹ ᱴᱟᱜ ᱦᱚᱸᱞᱮ ᱤᱫᱤ ᱞᱮᱫᱮᱭᱟ
ᱧᱮᱞ ᱟᱜᱩ ᱦᱚᱪᱚ ᱠᱮᱫᱮᱭᱟ ᱯᱮ ᱥᱮ ᱪᱮ
ᱦᱳᱭ ᱦᱳᱭ ᱦᱳᱭ
ᱚ
ᱱᱚᱝᱠᱟ ᱱᱚᱝᱠᱟ ᱦᱳᱭᱳᱜ ᱛᱟᱞᱮᱭᱟ ᱟᱞᱮᱭᱟᱜ
ᱦᱚᱲ ᱞᱮᱱ ᱜᱮ ᱠᱚ ᱛᱟᱦᱚᱞᱮ ᱟᱹᱰᱤ ᱜᱟᱱ ᱛᱟᱦᱚᱞᱮ
ᱟᱹᱰᱤ ᱜᱟᱱ ᱠᱚ ᱦᱚᱲ ᱞᱮᱱ ᱜᱮᱭᱟ
ᱚᱷ
ᱦᱮᱸ ᱫᱮᱨᱤᱭᱟ ᱛᱮᱞᱮ ᱪᱟᱞᱟᱣ ᱠᱟᱱᱟ ᱥᱮ ᱟᱫᱚ ᱚᱸᱰᱮᱜ ᱜᱮ ᱥᱩᱢᱩᱝ ᱧᱮᱞ ᱦᱩᱭᱱᱟ ᱵᱟᱠᱷᱟᱱ ᱦᱟᱱᱟ ᱦᱚᱞᱮ ᱧᱮᱞ ᱠᱮᱭᱟ ᱵᱟᱲᱟᱜᱷᱟᱴ ᱦᱚᱞᱮ ᱧᱮᱞ ᱠᱮᱭᱟ
ᱚ
ᱩᱰᱩᱠ ᱜᱮᱛᱚ ᱛᱤᱱᱟᱹᱜ ᱵᱟᱨᱚᱴᱟ ᱫᱤᱠᱮ ᱞᱮ ᱩᱰᱩᱠᱚᱜ ᱠᱟᱱᱟ ᱦᱟᱸᱰᱮ ᱞᱮ ᱥᱮᱴᱮᱨᱚᱜ ᱠᱟᱱᱟ ᱟᱲᱟᱭᱴᱟ ᱫᱤᱠᱮ ᱛᱟᱯᱚᱨᱮ ᱵᱩᱨᱩ ᱫᱮᱡ ᱛᱮᱜᱮ ᱛᱚ ᱢᱤᱫ ᱜᱷᱚᱱᱴᱟ ᱟᱨᱦᱚ ᱪᱮᱛᱟᱱ ᱨᱮ ᱢᱤᱫ ᱜᱷᱚᱱᱴᱟ ᱞᱮ ᱛᱟᱦᱮᱸ ᱠᱟ ᱱᱟ
ᱦᱮ
ᱟᱬᱜᱚ ᱦᱮᱡᱮᱱ ᱦᱳᱭ ᱪᱮᱛᱟᱱ ᱨᱮ ᱚᱠᱟᱨᱮ ᱵᱚᱸᱜᱟ ᱦᱩᱭᱩᱜ ᱠᱟᱱᱟᱱ ᱫᱚ
ᱚᱷ ᱪᱮᱛᱟᱱ ᱨᱮᱢᱟ ᱛᱟᱦᱚᱞᱮ ᱟᱹᱰᱤ ᱩᱡᱳᱨ ᱫᱟᱜ ᱞᱮ ᱟᱹᱰᱤ ᱡᱳᱨ ᱞᱚᱥᱚᱫ ᱪᱟᱵᱟ ᱞᱮᱱᱟ
ᱦᱚᱸ ᱯᱩᱨᱟᱹ ᱪᱤᱠᱤᱡ ᱪᱤᱠᱤᱡ ᱛᱮ ᱟᱬᱜᱚ ᱦᱩᱭ ᱠᱟ ᱨᱟᱠᱟᱵ ᱦᱩᱭ ᱟᱠᱟᱱᱟ ᱟᱬᱜᱚ ᱦᱚᱸ ᱚᱱᱠᱟ ᱜᱮ ᱪᱤᱠ ᱪᱤᱠᱤᱛ ᱛᱮ ᱟᱬᱜᱚ ᱦᱩᱭ ᱟᱠᱟᱱᱟ
ᱚᱦ
ᱵᱩᱴ ᱠᱚᱨᱮ ᱱᱟᱜ ᱚᱵᱚᱥᱛᱷᱟ ᱪᱟᱵᱟ
ᱵᱩᱴ ᱠᱟᱛᱮ ᱯᱮ ᱡᱟᱞᱟᱣ ᱞᱟ
ᱦ ᱥᱮᱭ ᱧᱚᱜ ᱥᱟᱡᱟᱣ ᱠᱟᱛᱮ ᱞᱮ ᱥᱮᱱ ᱞᱮᱱᱟ ᱮᱠᱵᱟᱨᱮ ᱵᱷᱩᱛ ᱟᱛᱮᱫ ᱞᱮ ᱦᱤᱡᱩᱜ ᱠᱟᱱᱟ᱾
ᱞᱚᱥᱚᱜ ᱛᱟᱥᱚᱜ ᱠᱟᱱᱟ
ᱦᱮᱸ ᱦᱳᱭ
ᱱᱚᱣᱟ ᱫᱚ ᱛᱤᱱᱟᱹᱜ ᱜᱷᱟᱹᱲᱤᱡ ᱠᱚᱨᱟᱣ ᱦᱩᱭᱩᱜᱼᱟ
ᱟᱨ ᱫᱚᱥ ᱮᱜᱟᱨᱚ ᱢᱤᱱᱤᱴ ᱜᱟᱱ ᱦᱟᱸᱜ ᱦᱩᱭᱩᱜᱼᱟ ᱡ ᱠᱷᱟᱜ ᱦᱟᱜ
ᱚ
ᱟᱡ ᱛᱮᱜᱮ ᱠᱟᱴᱟᱜᱼᱟ ᱦᱟᱸᱜ
ᱟᱨ ᱛᱤᱱᱟᱹᱜ ᱡᱟᱸᱢ ᱨᱚᱯᱚᱲᱮᱱᱟ ᱱᱚᱣᱟ ᱛᱮᱫᱚ
ᱢᱚᱬᱮ ᱫᱷᱟᱣ
ᱢᱚᱬᱮ ᱫᱷᱟᱣ ᱦᱩᱭᱱᱟ
ᱤᱧᱟᱹᱜ ᱫᱚ ᱟᱨᱣᱨᱤ ᱠᱚᱢᱯᱞᱤᱴᱚᱜ ᱜᱮᱭᱟ ᱵᱟᱨ ᱡᱮᱠᱷᱟᱜ ᱜᱮ ᱦᱩᱭᱩ ᱟᱠᱟᱱᱟ ᱟᱨ ᱯᱮ ᱡᱮ ᱠᱷᱚᱡ ᱵᱟᱹᱠᱤ ᱢᱮᱱᱟᱜᱼᱟ
ᱚ
ᱟᱢᱟᱜ ᱛᱤᱱᱟᱜ ᱦᱩᱭᱱᱟ
ᱮ ᱱᱚᱼᱚᱭ ᱯᱤᱞᱩ
ᱫᱩᱠᱷᱤᱨᱟᱢ ᱯᱷᱚᱱᱟᱭ ᱢᱮ ᱦᱟᱜ ᱤᱱᱟᱹ ᱯᱚᱨᱮ
ᱱᱚᱴᱟ ᱱᱚᱴᱟ ᱪᱮᱫ ᱞᱟᱹᱭ-ᱟᱢ
ᱫᱩᱠᱷᱤᱨᱟᱢ ᱯᱷᱩᱱᱟᱭ ᱢᱮ ᱦᱟᱜ
ᱦᱳᱭ
ᱦᱩᱸ ᱫᱩᱨᱜᱟᱹ ᱢᱮᱱᱟᱜ ᱠᱷᱟᱭ ᱫᱟᱜ ᱚᱲᱟᱜ ᱨᱮ ᱵᱟᱝ ᱥᱮ
ᱢᱮᱱᱟᱜ ᱠᱟᱭ ᱜᱮᱭᱟ
ᱦᱩᱸ ᱤᱧᱦᱚᱸᱧ ᱯᱷᱳᱱᱟᱭ ᱠᱟᱱᱟ ᱦᱟᱸᱜ ᱩᱱᱤ ᱦᱟᱸᱜ᱾
ᱢᱤᱫ ᱛᱮᱢᱟ ᱡᱷᱚᱛᱚ ᱦᱚᱲ ᱵᱟᱭ ᱜᱟᱱᱚᱜᱼᱟ
ᱩᱸ ᱦᱩᱸ ᱦᱩ ᱦᱩᱸ
ᱱᱚᱛᱮ ᱦᱚᱸ ᱨᱤᱢᱤᱞ ᱨᱟᱠᱟᱵ ᱜᱚᱫ ᱠᱟᱜ ᱟᱭ ᱵᱟᱹᱭ ᱵᱟᱹᱭᱛᱮ ᱧᱩᱛ ᱪᱟᱵᱟ ᱜᱚᱫᱮᱼᱟᱭ
ᱦᱮᱸ ᱛᱚᱲᱟ ᱠᱚ ᱜᱤᱲᱤ ᱠᱮᱫᱼᱟ ᱥᱮ ᱵᱟᱝᱟ?
ᱟᱯᱮᱭᱟᱜ ᱠᱚ ᱜᱟᱹᱲᱤᱭ ᱛᱟᱯᱮᱭᱟ ᱦᱚᱸ ᱟᱯᱮᱭᱟᱜ
ᱩᱸ ᱟᱨ ᱠᱚ
ᱟᱨ ᱠᱚᱫᱚ ᱠᱚᱩ ᱜᱤᱲ ᱟᱠᱫᱼᱟ ᱟᱹᱰᱤ ᱜᱟᱱ ᱦᱚᱲ ᱠᱚ ᱟᱞᱮ ᱫᱚ ᱟᱹᱨᱤ ᱜᱮ ᱡᱚᱵᱮ ᱟᱠᱟᱫ ᱜᱮᱭᱟᱞᱮ
ᱦᱩᱸ
ᱢᱩᱪᱟᱹᱫ ᱢᱩᱪᱟᱹᱫ ᱞᱮ ᱜᱤᱲᱤᱭᱟ ᱱᱤᱭᱟᱹ ᱫᱷᱟᱣ ᱫᱚ
ᱟᱪᱪᱷᱟ ᱟᱥᱟᱲ ᱵᱚᱸᱜᱟ ᱢᱩᱪᱟᱹᱫ ᱢᱩᱪᱟᱹᱫ
ᱦᱳᱭ ᱟᱨᱮᱡ ᱠᱚ ᱫᱟᱜ ᱟᱨᱮᱡ ᱠᱚ ᱮᱱᱮᱠᱷᱟᱱ ᱵᱟᱞᱮ ᱠᱚᱥᱴᱚᱜᱼᱟ
ᱚ ᱨᱟᱛ ᱢᱟᱦᱟᱜ ᱯᱚᱨᱮᱨ ᱥᱚᱯᱛᱟᱦᱚ ᱵᱟ
ᱯᱚᱨᱮᱨ ᱥᱚᱯᱛᱟᱦ ᱠᱷᱚᱱ ᱨᱟᱛ
ᱦᱩᱸ ᱧᱮᱞ ᱪᱟᱟᱞᱟᱣ ᱵᱟᱝ ᱜᱟᱱᱚᱜ ᱟᱭᱟ ᱥᱟᱞᱟ
ᱯᱚᱨ ᱥᱮ ᱥᱮᱛᱮᱨ
ᱦᱳᱭ ᱥᱚᱛᱨᱚ ᱛᱟᱨᱤᱠᱷ ᱯᱚᱨᱤᱠᱠᱷᱟ ᱜᱟᱯᱟ ᱢᱤᱭᱟᱝ ᱜᱟ ᱜᱟᱯᱟ ᱢᱮᱭᱟᱝ ᱢᱤᱫᱴᱟᱝ ᱟᱨ ᱥᱚᱛᱨᱚ ᱛᱟᱹᱨᱤᱠᱷ ᱢᱤᱫᱴᱤᱡ ᱠᱩᱲᱤ ᱛᱟᱹᱨᱤᱠᱷ ᱢᱤᱫᱴᱤᱡ᱾
ᱟᱦ
ᱟᱨᱦᱚᱸ ᱩᱞᱴᱟᱹ ᱨᱟᱛ ᱠᱚ ᱥᱮᱫ ᱥᱮᱱ ᱜᱟᱱᱚᱜᱼᱟ, ᱥᱮ ᱵᱟᱝ-ᱟ ᱚᱱᱟ ᱦᱚᱛᱚ ᱟᱨᱦᱚᱸ ᱠᱟᱛᱷᱟ ᱦᱟᱸᱜ᱾
ᱦᱩᱸ᱾
ᱩᱞᱴᱟᱹ ᱨᱟᱛ ᱛᱮ ᱦᱟᱸᱜ ᱢᱤᱫ ᱴᱤᱡ ᱜᱮᱞᱮ ᱥᱟᱯᱲᱟᱣ ᱠᱟᱜᱼᱟ ᱚᱱᱟ ᱴᱟᱜ ᱠᱚᱨᱟᱣ ᱦᱩᱭᱩᱜᱼᱟ᱾ ᱜᱟᱭᱟᱱ
ᱜᱟᱭᱟᱱ
ᱱᱚᱜ-ᱚᱭ
ᱪᱮᱞᱮ ᱪᱮᱫ ᱯᱨᱳᱜᱨᱟᱢ ᱴᱨᱳᱜᱨᱟᱢ ᱠᱚ ᱢᱮᱱᱟᱜ-ᱟ ᱥᱮ ᱪᱮᱫ?
ᱯᱨᱳᱜᱨᱟᱢ ᱫᱚᱦᱚ ᱠᱟᱜᱼᱟ ᱞᱮ᱾ ᱡᱮ ᱩᱱᱠᱩ ᱫᱟᱫᱟ ᱛᱟᱠᱚ ᱞᱮ ᱵᱤᱫᱟᱹᱭ ᱠᱚᱣᱟ, ᱚᱱᱟ ᱚᱱᱟ ᱱᱤᱭᱟᱹ ᱟᱨᱠᱤ ᱯᱨᱳᱜᱨᱟᱢ᱾
ᱦᱮᱭ ᱦᱚᱭ ᱵᱤᱫᱟᱹᱭᱚᱜ-ᱟ ᱦᱟᱸᱜ
ᱦᱩᱸ᱾ ᱚᱱᱟ ᱨᱮᱜᱮ ᱚᱱᱟ ᱨᱮᱜᱮ ᱜᱟᱭᱟᱱ ᱴᱟᱜ ᱫᱮᱠᱷᱟᱣ ᱦᱩᱭᱩᱜᱼᱟ ᱟᱨᱠᱤ᱾
ᱚᱱᱟ ᱤᱢᱳᱥᱚᱱᱟᱞ ᱨᱮᱭᱟᱜ ᱜᱟᱭᱟᱱ ᱥᱮ ᱪᱮᱫ?
ᱚᱱᱠᱟᱱ ᱟᱜ ᱤᱢᱳᱥᱳᱱᱟᱞ ᱫᱚ ᱵᱟᱝ-ᱟ, ᱟᱨᱠᱤ ᱵᱤᱪᱟᱹᱨ᱾ ᱜᱟᱭᱟᱱ ᱦᱳᱭ, ᱜᱟᱭᱟᱱ ᱨᱮᱭᱟᱜ ᱧᱩᱛᱩᱢ
ᱚᱱᱟ ᱨᱮ ᱚᱱᱟ ᱚᱱᱟ ᱨᱮ ᱢᱤᱫ ᱯᱟᱨᱴ ᱫᱚ ᱢᱮᱱᱟᱜ ᱛᱤᱧᱟᱹ ᱤᱧ ᱦᱟᱸᱜ᱾
ᱚᱦ ᱚᱠᱟ ᱞᱮᱠᱟ ᱯᱮ ᱠᱚᱨᱟᱭ-ᱟ, ᱚᱠᱟ ᱞᱮᱠᱟ ᱯᱮ ᱠᱚᱨᱟᱭ-ᱟ?
ᱚᱠᱟ ᱞᱮᱠᱟ ᱠᱚ ᱠᱚᱨᱟᱣ-ᱟ ᱚᱱᱠᱟ ᱜᱮ ᱦᱟᱱᱮ ᱤᱭᱟᱹ ᱠᱚᱨᱮ ᱥᱴᱮᱡᱽ ᱨᱮ ᱪᱮᱫ ᱞᱮᱠᱟ ᱠᱚᱨᱟᱣ-ᱟ᱾
ᱦᱳᱭ ᱚᱱᱟ ᱜᱤᱧ ᱞᱟᱹᱭ ᱮᱜᱼᱟ ᱤᱭᱟᱹ, ᱵᱷᱤᱰᱤᱭᱳ ᱠᱟᱛᱮᱜ ᱮᱢ ᱵᱷᱮᱡᱟ ᱤᱧᱟ ᱦᱟᱸᱜ᱾
ᱟᱪᱪᱷᱟ᱾
ᱧᱮᱞ ᱤᱧ ᱠᱟᱹᱴᱤᱡ ᱤᱧ᱾
ᱟᱪᱪᱷᱟ ᱮᱭᱟ ᱤᱧ ᱢᱟ ᱤᱭᱟᱹ ᱨᱤᱧ ᱛᱟᱦᱮᱱ ᱫᱚ ᱦᱟᱸᱜ ᱭᱟ᱾
ᱯᱮᱱᱰᱤᱝ ᱨᱮ ᱯᱮᱱᱰᱤᱝ ᱨᱤᱧ ᱛᱟᱦᱮᱱ ᱫᱚ ᱦᱟᱸᱜ᱾
ᱯᱮᱱᱰᱤᱝ ᱨᱮ ᱵᱟᱝ
ᱦᱳᱭ ᱤᱧᱟᱜ ᱦᱮᱡ ᱞᱮᱱᱠᱷᱟᱱ ᱦᱟᱸᱜ ᱵᱚᱞᱚ ᱦᱩᱭᱩᱜ ᱛᱤᱧ ᱫᱚ, ᱦᱟᱸᱜ ᱪᱟᱞᱟᱜ ᱦᱩᱭᱩᱜ ᱛᱤᱧ ᱫᱚ᱾
ᱞᱟᱹᱭ ᱟᱠᱚ ᱢᱮ ᱡᱟᱦᱟᱸᱭ ᱜᱮ ᱵᱷᱤᱰᱭᱳ ᱫᱚ ᱟᱫᱚ ᱵᱷᱮᱡᱟᱣ ᱟᱢᱟ ᱠᱚ ᱛᱟᱨᱯᱚᱨᱮ ᱤᱧ ᱵᱷᱮᱡᱟᱣ ᱤᱧᱟᱢ᱾
ᱦᱩᱸ ᱯᱟᱸᱪ ᱞᱟᱠᱷ ᱴᱟᱠᱟ ᱜᱷᱩᱥ ᱦᱟᱛᱟᱣᱤᱡ ᱤᱭᱟᱹ ᱠᱟᱹᱱᱟ. ᱧ᱾ ᱢᱟᱯᱷᱤᱭᱟ
ᱢᱟᱯᱷᱤᱭᱟ
ᱦᱳᱭ ᱦᱳᱭ᱾
ᱡᱷᱚᱛᱚ ᱦᱚᱲ ᱜᱮ ᱢᱮᱱᱟᱜ ᱯᱮᱭᱟ ᱥᱮ, ᱟᱫᱷᱟᱱ ᱫᱚᱠᱚ ᱦᱮᱡ ᱪᱟᱵᱟ ᱟᱠᱟᱱᱟ ᱠᱚ᱾
ᱡᱚᱢ ᱡᱷᱚᱛᱚ ᱦᱚᱲ ᱜᱮ ᱢᱮᱱᱟᱜ ᱟᱠᱟᱫ ᱞᱮᱭᱟ᱾
ᱦᱩᱸ
ᱢᱚᱬᱮ ᱦᱚᱲ ᱜᱮ ᱢᱮᱱᱟᱜ ᱟᱠᱟᱫ ᱞᱮᱭᱟ, ᱢᱤᱫ ᱦᱚᱲ ᱫᱚ ᱫᱟᱠᱟᱭ ᱪᱚᱸᱫᱟᱭᱮᱫ ᱛᱟᱞᱮᱭᱟᱭ᱾
ᱮᱭ ᱟᱨ ᱯᱮ ᱦᱚᱲ ᱫᱚᱠᱚ ᱡᱟᱹᱯᱤᱫ ᱟᱠᱟᱫ ᱜᱮᱛᱟ ᱞᱮᱭᱟ᱾
ᱟᱢ ᱫᱚ ᱯᱟᱲᱦᱟᱜ ᱮᱢ ᱫᱩᱲᱩᱵ ᱟᱠᱟᱱᱟ?
ᱤᱧ ᱫᱚ ᱯᱟᱲᱦᱟᱜ ᱤᱧ ᱫᱩᱲᱩᱵ ᱟᱠᱟᱱᱟ᱾
ᱡᱷᱚᱛᱚ ᱦᱚᱲ ᱡᱮ ᱡᱟᱨ ᱠᱟᱹᱢᱤ ᱨᱮ ᱢᱮᱱᱟᱜ ᱠᱚᱣᱟ ᱵᱟ?
ᱦᱩᱸ ᱦᱩᱸ᱾ ᱡᱮ ᱡᱟᱨ ᱡᱮ ᱡᱟᱨ ᱫᱟᱠᱟ ᱪᱚᱸᱫᱟ ᱛᱚ᱾ ᱚᱠᱚᱭᱟᱜ ᱥᱮᱴᱮᱨ ᱞᱮᱱᱠᱷᱟᱱ ᱩᱱᱤ ᱪᱚᱸᱫᱟᱭᱟᱭ ᱮᱠᱞᱟ ᱜᱮ ᱚᱠᱚᱭᱟᱜ ᱯᱟᱨᱤ ᱥᱮᱴᱮᱨ ᱞᱮᱱᱠᱷᱟᱱ ᱜᱮ ᱟᱨᱠᱤ
ᱟᱢᱟᱜ ᱟᱢᱟᱜ ᱫᱟᱠᱟ ᱛᱤᱥᱚᱜ ᱯᱟᱲᱟᱣᱚᱜ ᱛᱟᱢᱟ
ᱤᱧᱟᱹᱜ ᱫᱚ ᱛᱤᱥᱤᱞᱚᱜ ᱨᱮ ᱦᱳ ᱠᱟᱱᱟ ᱵᱟᱲ ᱨᱚᱵᱤᱵᱟᱨ ᱧᱤᱫᱟᱹᱦᱤ ᱨᱮ
ᱧᱤᱫᱟ. ᱵᱟ
ᱦᱩᱸ ᱟᱨᱚ ᱥᱮᱜ ᱜᱟᱯᱟ ᱜᱟᱯᱟ ᱧᱤᱫᱟᱹ
ᱦ ᱧᱤᱫᱟᱹ ᱫᱚ ᱛᱩᱚᱵᱩ ᱴᱷᱤᱠ ᱜᱮᱭᱟ ᱥᱮᱛᱟᱜ ᱵᱮᱲᱟ ᱫᱚ ᱠᱟᱹᱴᱤᱡ ᱵᱟᱞᱟ ᱠᱷ ᱪᱚᱢᱟ
ᱚᱠᱚᱭ ᱵᱮᱨᱮᱫ ᱟᱭ ᱩᱱᱟᱹᱜ ᱞᱚᱜᱚᱱ
ᱵᱮᱨᱮᱛ ᱜᱮᱛᱚ ᱠᱚᱴᱷᱤᱱ ᱟᱨ ᱠᱚ ᱠᱚᱲᱟ ᱠᱚ ᱪᱮᱫ ᱠᱚᱠᱚ ᱪᱤᱠᱟᱹ ᱵᱟᱲᱟᱭᱮᱫᱼᱟ
ᱡᱮ ᱡᱟᱦᱟᱨ ᱵᱟᱹᱫᱽ ᱧᱮᱧᱮᱞ ᱠᱚ ᱪᱟᱞᱟᱣ ᱵᱟᱲᱟᱜ ᱠᱟᱱᱟ ᱨᱚᱵᱤ ᱢᱟ ᱵᱷᱤᱰᱭᱳ ᱮᱰᱤ ᱴᱤᱝ ᱨᱮᱭ ᱪᱷᱩᱴᱟᱹᱣ ᱟᱠᱟᱱᱟᱭ
ᱦᱩᱸ
ᱦᱚᱞᱟᱱᱚᱜ ᱵᱚᱞ ᱞᱮ ᱠᱷᱮᱞ ᱞᱮ ᱠᱟᱷᱟᱱᱡ ᱛᱚ ᱢᱮᱫ ᱤᱭᱟᱹ ᱟᱠᱟᱱ ᱛᱤᱧᱟᱹ ᱞᱚᱥᱚᱫ ᱫᱟᱜ ᱵᱚᱞᱚ ᱠᱟᱫᱤᱧᱟ ᱢᱮᱫ ᱨᱮ ᱮᱫᱚᱢ ᱨᱟᱜᱟᱭ ᱨᱟᱜᱟᱭ ᱠᱟᱱ ᱛᱤᱦᱤᱧ ᱜᱮ ᱛᱮᱧ ᱫᱷᱟᱹᱵᱤᱡ
ᱦᱩᱸᱢ
ᱠᱟ ᱹᱦᱩ ᱟᱜ ᱵᱩᱫ ᱨᱮ ᱞᱮᱠᱷ ᱟᱵᱚ
ᱚ ᱚᱱᱟ ᱟᱨ ᱫᱟᱜ ᱤᱭᱟᱹᱜ ᱜᱮᱭᱟ ᱯᱮᱨᱮᱡᱚᱜ ᱜᱮᱭᱟ
ᱯᱮᱨᱮᱡ ᱜᱮ ᱚᱱᱮ ᱠᱟᱴᱟ ᱪᱮᱫ ᱠᱚ ᱞ ᱤᱰᱤ ᱪᱮᱛᱟᱱ ᱨᱮ ᱛᱟᱦᱮᱱ ᱫᱚ ᱢᱤᱫᱴᱤᱡ ᱚᱱᱮ ᱚᱸᱰᱮ ᱠᱷᱚᱱ ᱥᱮ ᱫᱟᱜ ᱢᱮᱱᱟᱜ ᱜᱮᱭᱟ
ᱦᱩᱸ
ᱫᱟᱜ ᱨᱮ ᱵᱚᱞ ᱪᱟᱯᱮᱜ ᱠᱟᱱᱟ ᱪᱟᱯᱮ ᱪᱟᱯᱮ ᱛᱮ ᱦᱚᱴᱟᱜ ᱦᱚᱴᱟᱜ ᱛᱮᱞᱮ ᱛᱷᱤᱭᱮᱜᱼᱟ
ᱦᱩᱸ